ᱦᱮᱸ ᱟᱵᱟᱨ ᱪᱟᱞᱟᱣ ᱟᱠᱟᱱᱟ ᱞᱟᱦᱟ ᱨᱮᱱᱟᱜ ᱠᱚᱞ ᱫᱚ ᱵᱟᱝ ᱩᱫᱩᱜ ᱠᱟᱫᱟ ᱪᱮᱫᱟᱜ ᱠᱮ ᱡᱟᱱᱤ᱾ ᱦᱚ ᱩᱫᱩᱜ ᱠᱟᱜ ᱛᱟᱢᱟ ᱠᱚ
ᱤᱧᱟᱹᱜ ᱫᱚᱠᱚ ᱩᱫᱩᱜ ᱫᱟᱠᱚ ᱤᱧᱟᱹᱜ ᱦᱚᱸ ᱵᱟᱠᱚ ᱩᱫᱩᱜ ᱮᱫᱟ ᱩᱫᱩᱜ ᱫᱚ᱾
ᱚᱱᱟᱜᱮᱛᱚ ᱚᱱᱠᱟ ᱦᱩᱭᱩᱜ ᱜᱮᱭᱟ ᱞᱟᱦᱟ ᱫᱷᱟᱶ ᱫᱚ ᱵᱟᱨᱚ ᱢᱤᱱᱤᱴ ᱯᱟᱨᱚᱢ ᱠᱟᱱᱟ ᱵᱟᱝ ᱚᱱᱟ ᱛᱮᱫᱚ ᱩᱫᱩᱜ ᱵᱟᱝ ᱩᱫᱩᱜ ᱫᱟᱠᱚ᱿ ᱦᱚᱸ ᱢᱟ ᱱᱚᱣᱟ ᱜᱮᱞᱟᱝ ᱨᱚᱯᱚᱲᱟ ᱟᱨ ᱢᱤᱫ ᱫᱷᱟᱣ ᱢᱤᱫᱴᱟᱝ
ᱦᱮᱸ
ᱦᱩᱸ
ᱟᱫᱚᱢ ᱟᱫᱚᱢ ᱚᱱᱠᱟ ᱥᱚᱢᱚᱥᱥᱟᱜ ᱠᱟᱱᱟ ᱪᱮᱠᱟᱛᱮ ᱪᱚ ᱵᱟᱨ ᱯᱮ ᱫᱤᱱ ᱠᱷᱚᱱ ᱱᱚᱝᱠᱟ ᱤᱭᱟᱹ ᱦᱩᱭᱩᱜ ᱠᱟᱱᱟ ᱤᱧ ᱦᱚᱸᱧ ᱧᱮᱞ ᱫᱟ᱾
ᱦᱳᱭ ᱟ ᱛᱤᱱᱟᱹᱜ ᱫᱤᱱ ᱦᱩᱭᱩᱜ ᱠᱟᱱ ᱛᱟᱢᱟ ᱦᱩᱭᱩᱜ ᱠᱟᱱ ᱛᱟᱢᱟ᱾
ᱤᱧ ᱱᱚᱜ ᱚᱭᱛᱚ ᱵᱮᱥᱤ ᱫᱤᱱ ᱵᱟᱝ ᱦᱩᱭ ᱠᱟᱱᱟ ᱠᱟ. ᱢᱤ ᱳᱭ ᱛᱤᱱᱟ. ᱜ ᱫᱤᱱ ᱦᱩᱭᱩᱜᱼᱟ ᱡᱳᱨᱮ ᱯᱳᱱ ᱛᱷᱮᱠᱮ ᱯᱳᱱ ᱛᱷᱮᱠᱮ ᱢᱚᱬᱮ ᱫᱤᱱ ᱤᱧ ᱛᱚ ᱱᱚᱜ ᱚᱭ ᱠᱤᱪᱷᱩ ᱫᱤᱱ ᱢᱟᱲᱟᱝ ᱨᱮᱧ ᱥᱮᱞᱮᱫ ᱠᱟᱱᱟ ᱩᱱᱫᱤᱱ ᱫᱚ ᱮᱠᱴᱩ ᱵᱮᱥ
ᱤᱧ ᱦᱚᱸ ᱦᱚᱸ ᱤᱧ ᱦᱚᱸ ᱟᱞᱮ ᱟᱞᱮ ᱤᱭᱟᱹ ᱨᱤᱱᱤᱡ ᱢᱮᱰᱟᱢ ᱞᱟᱹᱭ ᱠᱮᱫᱟ ᱡᱮ ᱯᱷᱟᱸᱠᱟ ᱴᱟᱭᱤᱢ ᱨᱮ ᱱᱚᱣᱟ ᱠᱟᱹᱢᱤ ᱯᱮ ᱟᱫᱚ ᱱᱚᱣᱟ ᱠᱟᱹᱢᱤ ᱯᱮ ᱡᱟᱜᱮ ᱠᱟᱹᱴᱤᱡ ᱦᱩᱭᱩᱜ ᱛᱟᱯᱮᱭᱟ᱾ ᱟᱫᱚ ᱚᱱᱟᱜᱮ ᱟᱞᱮ ᱦᱚ ᱠᱟᱹᱴᱤᱡ ᱢᱚᱱ ᱠᱮᱫᱟᱞᱮ ᱠᱟᱹᱢᱤ ᱞᱮᱠᱷᱟᱱ ᱵᱷᱟᱜᱮᱜᱼᱟ ᱦᱟᱛ ᱠᱷᱚᱨᱪᱟ ᱦᱩᱭᱩᱜ
ᱦᱮᱸ ᱦᱮᱸ ᱩᱰᱩᱠᱚᱜᱼᱟ
ᱦᱩᱸ
ᱟᱨ ᱯᱷᱟᱸᱠᱟ ᱯᱷᱟᱸᱠᱟ ᱛᱟᱦᱮᱱ ᱠᱷᱟᱡ ᱫᱚ ᱠᱟᱹᱢᱤ ᱦᱚᱸ ᱫᱚᱨᱠᱟᱨ ᱪᱮᱫ ᱮᱢ ᱪᱮᱠᱟᱹᱭᱟ ᱯᱷᱟᱞᱛᱩ᱾ ᱦᱮᱸ ᱥᱮ ᱵᱟᱝ
ᱦᱳᱭ ᱯᱷᱟᱠᱟ ᱢᱟᱱᱮ ᱠᱟᱹᱢᱤ ᱫᱚᱨᱠᱟᱨ ᱠᱟᱱᱟ ᱵᱟᱠᱷᱟᱱ ᱟᱫᱚ ᱟᱫᱚ ᱦᱟᱨᱟ ᱠᱟᱱᱟ ᱟᱫᱚ ᱚᱲᱟᱜ ᱦᱚᱲ ᱛᱤᱱ ᱛᱮ ᱛᱤᱭᱮ ᱛᱤᱱ ᱫᱷᱟᱣ ᱡᱚᱢ ᱦᱚᱪᱚ ᱢᱮᱭᱟ ᱠᱚ ᱟᱫᱚ ᱠᱟᱛᱷᱟ ᱟᱡᱚᱢ ᱢᱮᱭᱟ ᱠᱚ ᱵᱟᱝ ᱡᱮ ᱦᱟᱨᱟ ᱠᱟᱱᱟ ᱟᱫᱚ ᱤᱭᱟᱹᱛᱮ ᱠᱟᱹᱢᱤ ᱢᱮ ᱩᱱᱠᱩ ᱦᱚ ᱠᱟᱹᱴᱤᱡ ᱟᱸᱥ ᱨᱮᱠᱚ ᱛᱟᱦᱮᱱᱟ ᱟᱢᱟᱜ ᱟᱢ ᱩᱯᱟᱭᱟᱢ ᱚᱱᱟ ᱛᱮᱜᱮ ᱡᱚᱢ ᱟᱠᱚ
ᱟᱪᱪᱷᱟ ᱛᱟᱦᱚᱞᱮ ᱟᱢ ᱫᱚ ᱱᱤᱛᱚᱜ ᱫᱚ ᱠᱚᱞᱮᱡᱽ ᱨᱮᱢ ᱯᱟᱲᱦᱟᱜ ᱠᱟᱱᱟ ᱵᱟᱝ
ᱵᱟ ᱠᱚᱞᱚᱡᱽ ᱨᱮ ᱫᱚ ᱵᱟ ᱤᱭᱩᱱᱤᱵᱷᱟᱨᱥᱤᱴᱤ᱾
ᱚ ᱤᱭᱩᱱᱤᱵᱷᱟᱨᱥᱤᱴᱤ ᱚᱱᱟ ᱚᱠᱟᱴᱟᱜ ᱥᱮᱢᱤᱥᱴᱟᱨ ᱪᱟᱞᱟᱜ ᱠᱟᱱ ᱛᱟᱢᱟ
ᱱᱤᱛᱚᱜ ᱫᱚ ᱥᱮᱠᱮᱱᱰ ᱪᱟᱞᱟᱜ ᱠᱟᱱ ᱛᱤᱧᱟᱹ
ᱚ ᱥᱮᱠᱮᱱ ᱪᱟᱞᱟᱜ ᱠᱟᱱ ᱛᱟᱢᱟ ᱵᱟᱝ᱾
ᱦᱚ
ᱛᱟᱦᱚᱞᱮ ᱚᱞᱚᱜ ᱯᱟᱲᱦᱟᱣ ᱠᱚᱫᱚ ᱱᱟᱯᱟᱭ ᱜᱮ ᱪᱟᱞᱟᱜ ᱠᱟᱱᱟ ᱛᱚ
ᱦᱳᱭ ᱱᱟᱯᱟᱭ ᱜᱮ ᱪᱟᱞᱟᱜ ᱠᱟᱱᱟ ᱱᱟᱯᱟᱭ ᱵᱚᱞᱛᱮ ᱦᱮ ᱱᱟ ᱱᱟᱯᱟᱭ ᱫᱚ ᱪᱟᱞᱟᱜ ᱠᱟᱱᱟ ᱟᱫᱚ ᱪᱮᱫ ᱮᱠᱡᱟᱢ ᱠᱚ ᱢᱮᱱᱟᱜᱼᱟ ᱮᱠᱡᱟᱢ ᱠᱚ ᱢᱮᱱᱟᱜᱼᱟ᱾
ᱟᱨ ᱛᱤᱱ ᱫᱤᱱ ᱛᱟᱦᱚᱞᱮ ᱵᱟᱹᱠᱤ ᱢᱮᱱᱟᱜ ᱛᱟᱯᱮᱭᱟ ᱛᱤᱱ ᱫᱤᱱ ᱯᱚᱨ ᱦᱩᱭᱩᱜ ᱛᱟᱯᱮᱭᱟ
ᱮᱠᱡᱟᱢ ᱠᱚ ᱢᱮᱱᱟᱜᱼᱟ ᱮᱠᱡᱟᱢ ᱠᱚ ᱮᱠᱡᱟᱢ ᱠᱚᱢᱟ ᱤᱱᱴᱟᱨᱱᱟᱞᱠᱚ ᱢᱮᱱᱟᱜᱼᱟ ᱜᱟᱯᱟ ᱥᱮᱫ ᱢᱮᱭᱟᱝ ᱛᱤᱥ ᱦᱟᱛᱟᱣ ᱠᱚ ᱠᱤᱡᱟᱱᱤ ᱴᱷᱤᱠ ᱵᱟᱹᱱᱩᱜ ᱛᱟᱠᱚᱣᱟ ᱟᱵᱟᱨ ᱟᱵᱟᱨ ᱯᱷᱟᱭᱮᱱ ᱤᱠᱥᱮᱫ ᱤᱭᱟ. ᱮᱠᱴᱟᱨᱱᱟᱞ ᱠᱚ ᱦᱤᱡᱩᱜᱼᱟ᱾
ᱮᱸ᱾
ᱛᱚᱠᱷᱚᱱ ᱱᱚᱲᱮ ᱮᱢ ᱦᱩᱭᱩᱜ-ᱟ᱾
ᱩᱸ᱾
ᱟᱢᱟᱜ ᱫᱚ ᱯᱟᱲᱦᱟᱜ ᱫᱚ ᱥᱟᱹᱛ ᱠᱟᱱ ᱛᱟᱢᱟ᱾
ᱦᱳᱭ ᱯᱩᱨᱟᱹᱣ ᱠᱟᱹᱫᱟᱹᱧ ᱤᱧ ᱫᱚ ᱢᱚᱴᱟᱢᱩᱴᱤ ᱫᱚ ᱡᱟᱦᱟ ᱛᱤᱱᱟᱹᱜ ᱤᱧ ᱫᱟᱲᱮᱭᱟᱜ ᱠᱮᱭᱟ ᱦᱩᱸ ᱮᱠᱷᱚᱱ᱾ ᱟᱫᱚ ᱚᱲᱟᱜ ᱚᱱᱟ ᱦᱚᱛᱮᱫ ᱛᱮ ᱚᱲᱟᱜ ᱠᱚᱨᱮ ᱜᱮ ᱢᱤᱱᱟᱹᱧᱟ ᱟᱫᱚ ᱚᱻ ᱚᱱᱟ ᱯᱚᱨᱤᱠᱷᱟ ᱠᱚ ᱯᱷᱚᱨᱚᱢ ᱠᱚ ᱯᱷᱤᱞᱟᱯ ᱵᱟᱲᱟ ᱦᱳᱭᱳᱜ ᱠᱟᱱᱟ ᱮᱢ ᱵᱟᱲᱟ ᱦᱳᱭᱳᱜ ᱠᱟᱱᱟ ᱩᱸ ᱩᱱ ᱫᱤᱱ ᱦᱟᱯᱮ ᱩᱱ ᱫᱤᱱ ᱯᱟᱲᱦᱟᱣ ᱦᱳᱭ ᱮᱱᱟ ᱩᱱᱟᱹᱜ ᱪᱟᱴᱠᱟ ᱫᱚ ᱪᱮᱫᱟᱜ ᱤᱧ ᱵᱟᱹᱜᱤᱭᱟ ᱦᱟᱯᱮ ᱚᱻ ᱩᱰᱩᱠᱚᱜ ᱠᱟᱱᱟ᱾ ᱦᱮᱸ ᱟᱨ ᱮᱠ ᱫᱚ ‌ᱵᱟᱢ ᱯᱟᱲᱦᱟᱣ ᱠᱚᱜ ᱮᱠᱴᱩ ᱧᱮᱞ ᱞᱮᱜᱟ ᱯᱚᱨᱤᱠᱠᱷᱟ ᱠᱚ ᱫᱩᱲᱩᱵ ᱵᱟᱲᱟ ᱞᱮᱱ ᱜᱤᱧ ᱟᱨᱠᱤ᱾ ᱠᱟᱹᱢᱤ ᱫᱚ ᱢᱮᱱᱟᱜ ᱜᱮᱭᱟ᱾ ᱦᱮᱸ ᱠᱟᱢᱤ ᱫᱚ ᱢᱩᱪᱟᱹᱫ ᱨᱮ ᱢᱮᱱᱟᱜ ᱜᱮᱭᱟ ᱡᱟᱦᱟᱸ ᱱᱟᱜ ᱵᱟᱝ ᱦᱩᱭᱩᱜ ᱠᱷᱟᱡ ᱫᱚ ᱚᱲᱟᱜ ᱨᱮᱜᱮ ᱠᱟᱢᱤ ᱫᱷᱩᱨᱟᱹᱜ ᱦᱳᱭᱳᱜ-ᱟ᱾ ᱮᱸ ᱟᱫᱚ ᱚᱲᱟᱜ ᱠᱚᱨᱮ ᱠᱚᱦᱚ ᱠᱚ ᱢᱮᱱ ᱵᱟᱲᱟᱧ ᱠᱟᱱᱟ ᱦᱮᱸ ᱯᱟᱲᱦᱟᱣ ᱦᱟᱛᱟᱲ ᱢᱮ ᱧᱮᱞ ᱵᱟᱲᱟ ᱦᱟᱛᱟᱲ ᱢᱮ ᱮᱠᱷᱚᱱ ᱫᱚ ᱴᱟᱴᱠᱟ ᱫᱚ ᱟᱞᱩᱢᱼᱼ ᱵᱟᱹᱜᱤᱭᱟ ᱩᱱ ᱫᱤᱱᱮᱢ ᱯᱟᱲᱦᱟᱣ ᱠᱮᱜ-ᱟ ᱮᱸ᱾ ᱟᱫᱩᱧ ᱢᱮᱱ ᱫᱟ ᱦᱮᱸ ᱛᱟᱦᱮᱞᱮ‌ ᱩᱸᱻ ᱮᱠᱷᱚᱱ ᱫᱚ ᱯᱟᱲᱦᱟᱣ ᱵᱟᱲᱟ ᱦᱩᱭ ᱞᱮᱱ ᱜᱮ ᱦᱟᱯᱮ ᱪᱤᱠᱟᱹᱜ ᱠᱟ
ᱳ ᱚᱲᱟᱜ ᱦᱚᱲᱟᱜ ᱜᱚᱲᱚ ᱥᱚᱯᱚᱦᱚᱫ ᱱᱟᱢ ᱞᱮᱠᱷᱟᱱ ᱫᱚ ᱚᱻᱞ ᱯᱟᱲᱦᱟᱣ ᱫᱚ ᱤᱭᱟᱹ ᱥᱟᱱᱟᱣᱟ᱾
ᱮᱸ᱾
ᱟᱨ ᱚᱲᱟᱜ ᱦᱚᱲᱟᱜ ᱜᱚᱲᱚ ᱥᱚ ᱜᱚᱲᱚ ᱥᱚᱯᱚᱦᱚᱫ ᱱᱟᱢ ᱞᱮᱠᱷᱟᱱ ᱛᱤᱱᱟᱹᱜ ᱦᱟᱹᱵᱤ ᱛᱤᱱᱟᱹᱜ ᱫᱷᱟᱹᱵᱤᱡ ᱟᱨᱚ ᱯᱟᱲᱦᱟᱜ-ᱟᱢ ᱟᱫᱚ ᱛᱤᱱᱟᱹᱜ᱾ ᱡᱟᱥᱛᱤ ᱜᱮ ᱥᱮ ᱪᱟᱞᱟᱜ ᱟᱢ ᱩᱱᱟᱹᱜ ᱫᱚ ᱫᱟᱜᱟ ᱠᱩᱲᱤᱭᱟᱹ ᱨᱮᱱᱟᱜ ᱡᱟᱥᱛᱤ ᱞᱟᱜᱟᱜ-ᱟ ᱵᱟᱝ᱾
ᱦᱩᱸᱻ᱾
ᱦᱳᱭ᱾ ᱚ ᱟᱯᱮ ᱥᱮᱜ ᱤᱭᱟᱹ ᱠᱟᱰᱟᱨ ᱵᱚᱫᱚᱞ ᱦᱩᱭᱩᱜ ᱜᱮᱭᱟ ᱥᱮ ᱵᱟᱝ?
ᱦᱮᱸᱼᱼ
ᱟᱯᱮ ᱥᱮᱜ ᱠᱟᱴᱷᱮᱨ ᱯᱷᱚᱥᱚᱞ ᱠᱚ ᱪᱟᱥ ᱜᱮᱭᱟ ᱥᱮ ᱵᱟᱝ?
ᱠᱟᱴᱷᱟᱞ ᱯᱷᱚᱥᱚᱞ᱾
ᱠᱟᱴᱷᱮᱨ ᱯᱷᱚᱥᱚᱞ ᱠᱟᱴᱷᱟᱞ ᱯᱷᱚᱥᱚᱞ ᱫᱚ ᱵᱟᱝ ᱠᱟᱴᱷᱮᱨ ᱯᱷᱚᱥᱚᱞ ᱫᱚ ᱥᱚᱵᱽᱡᱤ ᱠᱚ ᱡᱮᱢᱚᱱ ᱵᱤᱸᱜᱟᱲ ᱵᱤᱸᱜᱟᱲ ᱛᱟᱯᱚᱲᱮ ᱵᱷᱮᱱᱰᱤ ᱛᱟᱯᱚᱨᱮ ᱱᱚᱛᱮ ᱠᱚᱱᱰᱷᱟ᱾
ᱟᱻ ᱢᱟᱱᱮ ᱪᱟᱥ ᱫᱚᱠᱚ ᱪᱟᱥ ᱜᱮᱭᱟ ᱚᱱᱠᱟ ᱫᱚ ᱵᱟᱝ ᱟᱨᱠᱤ ᱱᱤᱡᱮ ᱡᱚᱢ ᱞᱮᱠᱟ ᱜᱮ ᱚᱱᱟ ᱟᱝᱠᱟ ᱟᱠᱷᱨᱤᱧ ᱞᱮᱠᱼᱼ ᱠᱟ ᱫᱚ ᱵᱟᱝ ᱮᱸ᱾ ᱡᱮ ᱰᱷᱤᱨᱤ ᱧᱚᱜ ᱡᱟᱥᱛᱤ ᱧᱚᱜ ᱮᱢ ᱪᱟᱥᱟ ᱟᱨ ᱟᱠᱷᱨᱤᱧᱟᱢ‌ ᱚᱱᱠᱟ ᱠᱟᱛᱷᱟ ᱫᱚ ᱵᱟᱝ ᱟᱨ ᱡᱟᱦᱟᱸᱭ ᱠᱚᱣᱟᱜ ᱚᱱᱠᱟ ᱡᱩᱢᱤ ᱠᱚ ᱡᱟᱦᱟᱸᱭ ᱠᱚᱣᱟᱜ ᱰᱷᱮᱨ ᱜᱮᱭᱟ ᱩᱱᱠᱩ ᱠᱚᱫᱚ ᱠᱚ ᱚᱱᱠᱟ ᱠᱚ ᱪᱟᱥ ᱧᱚᱜ ᱜᱮᱭᱟ ᱵᱮᱥᱤ ᱵᱟᱲᱛᱤᱜᱼᱼ ᱠᱷᱟᱡ ᱠᱚ ᱡᱚᱠᱷᱚᱱ ᱠᱚ ᱧᱮᱞ ᱫᱟ ᱮᱻ ᱡᱚᱢ ᱢᱚᱠᱚᱧ ᱱᱟᱞᱮ ᱟᱫᱚ ᱵᱟᱞᱮ ᱡᱚᱢ ᱮᱱᱟ ᱟᱫᱚ ᱵᱟᱞᱮ ᱡᱚᱢᱟ ᱤᱱᱟᱹᱜ ᱜᱮᱞᱮᱼᱼ ᱡᱚᱢᱟ ᱛᱚᱠᱷᱚᱱ ᱫᱚ ᱟᱫᱚ ᱠᱚ ᱳᱻ ᱤᱭᱟᱹ ᱠᱟᱜ ᱜᱮ ᱟᱨᱠᱤ ᱳᱣ ᱟᱲᱚᱛ ᱢᱟᱲᱚᱛ᱾ ᱠᱚ ᱤᱫᱤ ᱠᱟᱜ ᱜᱮ ᱵᱟᱠᱷᱟᱡ ᱠᱚ ᱟᱠᱚ ᱠᱚᱼᱼ ᱱᱮᱛᱟᱨ ᱫᱚ ᱵᱟᱠᱚ ᱫᱩᱲᱩᱵ ᱠᱟᱛᱮᱜ ᱫᱚ ᱵᱟᱠᱚ ᱟᱞᱮ ᱠᱚᱨᱮ ᱫᱚ ᱵᱟᱝ ᱠᱚ ᱟᱠᱷᱨᱤᱧ ᱫᱟ ᱚᱻ ᱱᱟ ᱦᱚᱲ ᱠᱚ ᱟᱨᱼᱼ ᱠᱮ ᱫᱷᱚᱡᱡᱚ ᱠᱚ ᱫᱚᱢᱮ ᱪᱟᱵᱟᱣ ᱠᱟᱱᱟ᱾
ᱦᱳᱭ ᱱᱤᱛᱳᱜ ᱱᱤᱛᱚᱜ ᱪᱮᱜ ᱞᱤᱧ ᱪᱟᱥ ᱞᱮᱠᱷᱟᱱ ᱦᱚᱸ ᱟᱞᱮ ᱟᱲᱤ ᱥᱚᱵᱤᱞ ᱫᱚᱢᱮ ᱡᱚᱛᱱᱚ ᱦᱩᱭᱩᱜ-ᱟ ᱡᱮᱢᱚᱱ ᱟᱞᱮ ᱡᱮᱢᱚᱱ ᱯᱳᱭᱞᱳ ᱚᱱᱟ ᱤᱱᱟᱹᱱ ᱦᱚᱯᱚᱱ ᱛᱟᱸᱦᱮ ᱠᱟᱹᱱᱟᱹᱧ ᱛᱤᱱᱟᱹᱜ ᱚᱸᱭᱻ ᱛᱮᱱ ᱫᱚᱥ ᱵᱚᱪᱷᱚᱨ ᱚᱱᱠᱟ ᱫᱚᱥ ᱵᱟᱨᱚ ᱵᱚᱪᱷᱚᱨ ᱡᱚᱠᱷᱚᱡ ᱵᱚᱭᱮᱥ ᱛᱟᱸᱦᱮ ᱠᱟᱱ ᱛᱤᱧᱟ ᱛᱚᱠᱷᱚᱱ ᱟᱞᱮᱭᱟᱜ ᱢᱟ ᱤᱭᱟᱹ ᱠᱟᱴᱨᱟ ᱯᱷᱚᱥᱚᱞ ᱪᱟᱥᱮ ᱛᱮᱦᱮᱸᱜ ᱞᱮ ᱟᱫᱚ ᱠᱚᱨᱚᱞ ᱠᱚᱨᱚᱞᱟ ᱠᱚ ᱟᱫᱚ ᱡᱷᱤᱝᱜᱟᱹ ᱠᱚ ᱱᱚᱣᱟ ᱠᱚ ᱱᱚᱣᱟ ᱵᱟᱨᱭᱟ ᱡᱤᱱᱤᱥ ᱪᱟᱥ ᱵᱮᱥᱤ ᱦᱩᱭᱩᱜ ᱠᱟᱱ ᱛᱮᱦᱮᱸᱜ ᱛᱚᱠᱷᱚᱱ ᱫᱚ᱾ ᱟᱹᱜ ᱟᱰᱤ ᱨᱟᱱ ᱠᱚ ᱮᱢ ᱦᱩᱭᱩᱜ-ᱟ ᱢᱤᱫᱴᱟᱝ ᱪᱟᱥ ᱞᱟᱹᱜᱤᱫ ᱛᱚᱵᱮ ᱱᱟᱜ ᱚᱱᱟ ᱠᱟᱨᱚᱞᱟ ᱠᱟᱨᱚᱞᱟ ᱥᱚᱡᱟ ᱥᱟᱡᱟ ᱦᱩᱭᱩᱜ-ᱟ, ᱛᱚᱵᱮ ᱥᱚᱨᱚᱞ ᱥᱚᱜ ᱦᱩᱭᱩᱜ-ᱟ ᱥᱚᱨᱚᱞ ᱱᱚᱜ ᱠᱟᱛᱮᱜ ᱡᱷᱤᱸᱜᱟᱹ ᱦᱚᱸ ᱚᱝᱠᱟ ᱦᱟᱱᱮ ᱟᱰᱤ ᱡᱷᱟᱢᱮᱞᱟ ᱢᱮᱱᱟᱜ-ᱟ ᱛᱟᱯᱚᱨ ᱦᱮᱲᱮᱫᱽ ᱢᱮ ᱚᱱᱟ ᱵᱟᱲᱜᱮ᱾ ᱦᱮᱸ ᱦᱮᱲᱮᱫᱽ ᱤᱫᱤ ᱢᱮ ᱫᱟᱜ ᱮᱢ ᱢᱮ ᱟᱰᱤ ᱡᱚᱛᱱᱚ ᱦᱩᱭᱩᱜ-ᱟ, ᱛᱚᱵᱮᱱᱟ ᱵᱷᱟᱜᱤ ᱴᱷᱤᱠ ᱯᱷᱚᱞᱚᱱ ᱱᱟᱢ ᱢᱟᱢ᱾ ᱟᱹᱰᱤ ᱠᱚᱥᱴᱚ ᱜᱮᱭᱟ ᱠᱚᱴᱨᱚ ᱯᱷᱚᱥᱚᱞ ᱠᱚᱨᱟ ᱫᱚ᱾
ᱵᱟ ᱪᱟᱥ ᱠᱟᱢᱤ ᱫᱚ ᱢᱟᱱᱮ ᱩᱱᱤ ᱫᱚ ᱟᱫᱚ ᱮᱴᱟᱜ ᱦᱚᱲ ᱫᱚ ᱮᱴᱟᱜ ᱥᱮᱜ ᱫᱚ ᱵᱟᱭ ᱪᱟᱞᱟᱣ ᱫᱟᱲᱮᱜ-ᱟ, ᱡᱟᱦᱟᱸᱭ ᱠᱟᱢᱤᱭᱟ ᱪᱟᱥ ᱨᱮ ᱢᱟᱱᱮ ᱮᱴᱟᱜ ᱥᱮᱜ ᱫᱚ ᱟᱫᱚ ᱛᱤᱱ ᱵᱷᱳᱨ ᱵᱟᱝ ᱦᱩᱭᱩᱜ ᱠᱟᱱ ᱛᱟᱢᱟ ᱾ ᱵᱚ ᱚᱝᱠᱟ ᱵᱟᱢ ᱪᱟᱞᱟᱣ ᱥᱮᱛᱟᱜ ᱟᱹᱭᱩᱵ ᱪᱟᱞᱟᱣ ᱦᱩᱭᱩᱜ-ᱟ ᱟᱨ ᱡᱚᱠᱷᱚᱱ ᱟᱨ ᱚᱱᱟᱢ ᱨᱚᱦᱚᱭ ᱵᱟᱲᱟᱭᱟ, ᱯᱷᱤᱨ ᱡᱚᱠᱷᱚᱱ ᱵᱤᱞᱤᱜ ᱛᱟᱢᱟ ᱟᱨᱚ ᱡᱚᱠᱷᱚᱱ ᱟᱨᱚ ᱚᱶᱚ ᱦᱩᱭᱩᱜᱼᱟ ᱾ ᱮᱸ ᱛᱚᱠᱷᱚᱱ ᱫᱚ ᱟᱨᱚ ᱩᱝᱠᱩ ᱛᱤᱡᱩ ᱠᱚᱠᱚ ᱞᱟᱜᱟᱜᱼᱟ ᱮᱥ ᱯᱨᱮ ᱢᱮᱥ ᱯᱨᱮᱭᱟᱢ ᱵᱚᱦᱩ ᱠᱤᱪᱷᱩ ᱦᱮᱸ ᱵᱟᱢ ᱮᱥᱯᱨᱮ ᱵᱟᱲᱟᱣᱟᱜ ᱠᱷᱟᱡ ᱫᱚ ᱟᱨᱚ ᱜᱚᱴᱟ ᱜᱮᱠᱚ ᱯᱟᱥᱱᱟᱣ ᱪᱟᱵᱟᱭᱮᱱ ᱜᱮ, ᱚᱝᱠᱟ ᱠᱟᱛᱮ ᱢᱤᱫ ᱫᱷᱟᱣ ᱚᱠᱟ ᱵᱮᱸᱜᱟᱲ ᱞᱮ ᱟᱞᱮ ᱞᱮ ᱨᱚᱦᱚᱭ ᱞᱮᱜᱼᱟ, ᱨᱚᱦᱚᱭ ᱠᱟᱛᱮ ᱢᱤᱫ ᱵᱟᱨᱭᱟ ᱠᱚ ᱛᱤᱡᱩᱭᱮᱱᱟ ᱾ ᱛᱤᱡᱩ ᱟᱞᱮᱫᱚ ᱢᱮᱱᱫᱟ ᱪᱟᱵᱟᱜ ᱟᱠᱚ ᱦᱟᱸᱜ, ᱦᱮᱸ ᱟᱫᱚ ᱡᱟᱦᱟᱸ ᱡᱟᱦᱟᱸᱭ ᱠᱚ ᱛᱤᱡᱩᱜ ᱠᱟᱱ ᱛᱟᱦᱮᱸ ᱚᱱᱟ ᱚᱱᱟ ᱠᱚᱫᱚ ᱚᱪᱚᱜ ᱦᱳᱭᱳᱜ ᱠᱟᱱ ᱛᱟᱦᱮᱸᱱᱟ ᱾ ᱚᱪᱚᱜ ᱢᱟᱱᱮ ᱚᱸᱰᱮ ᱪᱷᱟᱰᱟᱣ ᱠᱟᱜ ᱦᱩᱭᱩᱜ ᱠᱟᱱ ᱛᱟᱦᱮᱱᱟ ᱮᱴᱟᱜ ᱥᱮᱫ ᱪᱟᱯᱟᱜ ᱜᱤᱰᱤ ᱦᱩᱭᱩᱜ ᱠᱟᱱ ᱛᱟᱦᱮᱱᱟ ᱡᱮ ᱟᱫᱚ ᱵᱟᱝᱠᱩ ᱱᱚᱣᱟ ᱞᱟᱜᱟᱜ ᱢᱟ ᱡᱮᱢᱚᱱ, ᱦᱮᱸ ᱠᱤᱪᱷᱩ ᱫᱤᱱ ᱯᱚᱨ ᱨᱮᱻ ᱪᱤᱠᱟᱹ ᱛᱮ ᱪᱚ ᱟᱪᱠᱟ ᱠᱚ ᱵᱟᱲᱜᱤᱛ ᱵᱟᱲᱛᱤ ᱜᱚᱫ ᱱᱟ ᱜᱚᱴᱟ ᱜᱚᱴᱟ ᱵᱟᱲᱜᱮ ᱠᱚ ᱯᱟᱥᱱᱟᱣ ᱜᱚᱫ ᱮᱱᱟ ᱮᱠᱫᱚᱢ ᱾ ᱟᱫᱚ ᱡᱟᱦᱟᱸᱜᱮ ᱡᱚᱜ ᱠᱟᱱ ᱛᱟᱦᱮᱸᱱᱟ ᱚᱱᱟ ᱨᱮᱜᱮ ᱛᱤᱡᱩ ᱠᱚ ᱛᱟᱦᱸᱮᱱ ᱠᱟᱱ ᱛᱟᱦᱮᱸᱱ ᱾ ᱮᱸ ᱟᱫᱚ ᱫᱚᱢᱮ ᱟᱫᱚᱞᱮ ᱪᱮᱠᱟ ᱠᱮᱫᱟ ᱥᱚᱵ ᱞᱮ ᱜᱚᱡ ᱪᱟᱵᱟ ᱠᱮᱫᱟ ᱰᱟᱹᱝᱨᱤ ᱢᱟᱹᱝᱨᱤ ᱞᱮ ᱮᱢᱟᱜ ᱠᱚᱣᱟ ᱾ ᱰᱟᱝᱨᱤ ᱠᱚ ᱡᱟᱦᱟᱸᱭ ᱠᱚᱠᱚ ᱡᱚᱢ ᱨᱮ ᱜᱮᱫ ᱵᱟᱲᱟ ᱠᱟᱛᱮᱫ ᱟᱨ ᱟᱹᱛᱩ ᱦᱚᱲ ᱠᱚᱦᱚᱸᱞᱮ ᱮᱢᱟᱜ ᱠᱚᱣᱟ ᱡᱟᱦᱟᱸᱭ ᱜᱮᱯᱮ ᱡᱚᱢ ᱫᱟᱲᱮᱭᱟᱜᱼᱟ ᱵᱟᱪᱷᱟᱣ ᱵᱟᱪᱷᱟᱣ ᱛᱮ ᱾ ᱦᱮᱸ, ᱮᱫᱟ ᱩᱝᱠᱩ ᱠᱚᱞᱮ ᱮᱢᱟᱫ ᱠᱚᱣᱟ ᱟᱨ ᱩᱝᱠᱩ ᱠᱚᱠᱚ ᱡᱚᱢ ᱵᱟᱲᱟ ᱠᱮᱫᱟ, ᱦᱮᱸ ᱾
ᱩᱸ ᱾ ᱟᱞᱮ ᱟᱞᱮ ᱦᱚᱸ ᱚᱱᱠᱟ ᱟᱹᱛᱩ ᱠᱚᱲᱮᱜ ᱡᱟᱦᱟᱸᱭ ᱠᱚ ᱥᱟᱵᱡᱤ ᱥᱚᱭ ᱤᱭᱟᱹ ᱥᱚᱵᱽᱡᱤ ᱠᱚ ᱪᱟᱥ ᱜᱮᱭᱟ ᱾ ᱡᱟᱦᱟᱸᱭ ᱠᱚ ᱵᱟᱫᱚᱜ ᱜᱮᱭᱟ ᱠᱚ ᱟᱫᱚ ᱦᱚᱜ ᱤᱭᱟᱹ ᱠᱚᱡ ᱦᱤᱡᱩᱜ ᱯᱮ ᱦᱟᱛᱟᱣ ᱯᱮ ᱾ ᱡᱚᱢ ᱞᱟᱹᱜᱤᱜ ᱟᱫᱚ ᱮᱢᱚᱜ ᱠᱚᱜᱮᱭᱟ ᱠᱚ ᱟᱫᱚ ᱟᱞᱮ ᱢᱟ ᱟᱫᱚ ᱟᱹᱰᱤ ᱫᱤᱱ ᱨᱮ ᱚᱱᱠᱟ ᱥᱚᱵᱡᱤ ᱪᱟᱥ ᱦᱚᱸ ᱵᱚᱱᱫᱚ ᱠᱟᱫᱟ ᱟᱞᱮ ᱟᱫᱚ ᱠᱷᱮᱛ ᱵᱟᱱᱩᱜᱼᱟ, ᱠᱷᱮᱛ ᱵᱟᱝ ᱱᱟᱢᱚᱜ ᱜᱮᱭᱟ ᱞᱤᱭᱟᱹ ᱪᱮᱜ ᱠᱚ ᱚᱲᱟᱜ ᱥᱩᱨ ᱠᱚᱨᱮᱜ ᱚᱱᱟ ᱥᱚᱵᱽᱡᱤ ᱥᱚᱵᱽᱡᱤ ᱪᱟᱥ ᱫᱚ ᱚᱲᱟᱜ ᱥᱩᱨ ᱠᱚᱨᱮ ᱜᱮ ᱵᱷᱟᱜᱤᱭᱟ, ᱪᱮᱫᱟᱜ ᱥᱮ ᱫᱚᱢᱮᱜᱮ ᱠᱩᱢᱲᱩᱭ ᱜᱮᱭᱟ ᱠᱚ ᱾
ᱦᱳᱭ, ᱵᱟ ᱟᱫᱚ ᱟᱞᱮ ᱥᱮᱫ ᱫᱚ ᱪᱤᱠᱟᱜᱼᱟ! ᱟᱞᱮ ᱥᱮᱫ ᱫᱚ ᱢᱟᱱᱮᱻ ᱵᱮᱥᱤ ᱮᱻᱫᱚ ᱥᱟᱱᱟᱢ ᱦᱚᱲ ᱜᱮᱠᱚ ᱨᱚᱦᱚᱭ ᱵᱟᱲᱟᱭ ᱜᱮᱭᱟ ᱥᱮ ᱾
ᱦᱳᱭ ᱾
ᱟᱫᱚ ᱚᱱᱠᱟ ᱫᱚ ᱟᱨᱠᱤ ᱠᱩᱢᱲᱩᱜ ᱨᱮᱦᱚᱸ ᱟᱨᱠᱤ ᱩᱱᱟᱹᱜ ᱫᱚ ᱵᱟᱝ ᱠᱩᱢᱲᱩᱜᱼᱟ, ᱦᱚᱭᱛᱚ ᱪᱟᱞᱟᱣᱼᱪᱟᱞᱟᱣ ᱛᱮ ᱡᱟᱦᱟᱸᱭ ᱧᱮᱞ ᱠᱮᱫᱟ, ᱛᱚ ᱢᱟᱹᱨᱤᱪᱷ ᱢᱟᱹᱨᱤᱪ ᱠᱮᱢ ᱢᱟᱹᱨᱤᱪ ᱵᱤᱞᱤᱭ ᱠᱟᱱᱟ ᱵᱟᱨᱭᱟ ᱯᱮᱭᱟ ᱜᱟᱱᱮ ᱜᱚᱫ ᱠᱮᱫᱟᱭ ᱪᱟᱞᱟᱣ ᱛᱟᱨᱟᱭᱮᱱᱟ ᱾ ᱚᱝᱠᱟ ᱫᱚ ᱵᱟᱝ ᱠᱚ ᱠᱩᱢᱲᱩᱭᱟ ᱟᱞᱮ ᱥᱮᱫ ᱫᱚ ᱾ ᱢᱟᱱᱮ ᱨᱚᱦᱚᱭ ᱵᱟᱰᱟᱭ ᱜᱮᱭᱟ ᱠᱚ ᱥᱚᱵ ᱦᱚᱲ ᱜᱮ ᱾
ᱟᱞᱮᱥᱮᱫ ᱫᱚ ᱫᱚᱢᱮ ᱠᱚ ᱠᱩᱢᱲᱩᱭ ᱜᱮᱭᱟ ᱚᱱᱟ ᱠᱟᱭᱮ ᱠᱟᱲᱭᱟᱫᱟ ᱠᱟᱭᱨᱟ ᱫᱟᱨᱮ ᱠᱚ ᱛᱟᱦᱮᱸᱱ ᱜᱮᱭᱟ ᱾ ᱦᱮ ᱚᱱᱟ ᱚᱱᱟ ᱠᱷᱮᱛ ᱠᱚᱨᱮ ᱛᱟᱦᱮᱱ ᱜᱮᱭᱟ ᱨᱟᱥ ᱨᱟᱥᱛᱟ ᱨᱮ ᱵᱚᱞᱮ ᱟᱫᱚ ᱠᱩᱢᱲᱩ ᱠᱟᱛᱮ ᱪᱟᱞᱟᱜ ᱜᱮᱭᱟ ᱠᱚ ᱟᱞᱮ ᱤᱧ ᱤᱧᱡᱷᱤ ᱛᱟᱠᱚᱣᱟᱜ? ᱦᱮᱸ ᱵᱟᱭᱨᱟ ᱠᱟᱭᱨᱟ ᱫᱟᱨᱮ ᱨᱮᱱᱟᱜ ᱵᱟᱭᱨᱟ ᱠᱟᱸᱫᱷᱤ ᱛᱟᱦᱮᱸ ᱠᱟᱱ ᱛᱟᱠᱚᱣᱟ ᱛᱚ ᱠᱩᱢᱲᱩ ᱠᱟᱫᱟᱼᱼ ᱩᱱᱤ ᱫᱚᱭ ᱵᱟᱰᱟᱭ ᱜᱮᱭᱟ᱾
ᱦᱩᱸ
ᱵᱚᱞᱮ ᱟᱞᱮ ᱚᱱᱛᱮ ᱨᱮ ᱫᱚᱢᱮ ᱥᱚᱵᱡᱤ ᱫᱚ ᱫᱚᱢᱮ ᱠᱚ ᱠᱩᱢᱲᱩᱭ ᱜᱮᱭᱟ᱾
ᱦᱮᱸ
ᱫᱚᱢᱮ ᱠᱚ ᱠᱩᱢᱲᱩᱭ ᱜᱤᱭᱟ ᱠᱚ ᱯᱩᱞᱠᱚᱯᱤ ᱵᱟᱸᱫᱷᱟ ᱠᱚᱯᱤ ᱚᱱᱟ ᱠᱚ ᱪᱟᱥ ᱡᱚᱠᱷᱚᱱ ᱫᱚᱢᱮ ᱠᱩᱢᱲᱩᱭ ᱜᱮᱭᱟ ᱠᱚ᱾
ᱟᱫᱚ ᱟᱞᱮ ᱥᱮᱫ ᱫᱚᱠᱚ ᱪᱮᱠᱟᱭᱟ ᱢᱟᱱᱮ ᱨᱟᱱ ᱠᱚᱠᱚ ᱞᱟᱜᱟᱣᱟ ᱵᱟᱝ ᱵᱟᱠᱚ ᱞᱟᱹᱭᱟ᱾ ᱢᱟᱱᱮ ᱞᱟᱦᱟ ᱛᱮᱫᱚ ᱡᱚᱠᱷᱚᱱ ᱠᱚᱢ ᱠᱚᱢ ᱠᱚ ᱪᱟᱥᱮᱫ ᱛᱟᱦᱮᱱ ᱦᱚᱲ ᱠᱚ ᱛᱚᱠᱷᱚᱱ ᱫᱚ ᱨᱟᱱ ᱠᱚᱠᱚ ᱞᱟᱜᱟᱣᱟᱜ ᱠᱷᱟᱱ ᱟᱨᱟᱜ ᱡᱷᱟᱱᱰᱟ ᱠᱚᱼᱼ ᱠᱚ ᱵᱤᱫ ᱠᱟᱜ ᱠᱟᱱ ᱛᱟᱦᱮᱸᱱᱟ ᱵᱟᱲᱜᱤ ᱛᱟᱞᱟ ᱠᱚᱨᱮ ᱱᱮᱛᱟᱨ ᱫᱚ ᱵᱟᱝ ᱟᱫᱚ ᱚᱱᱟ ᱚᱱᱟ ᱦᱚᱛᱮᱡ ᱛᱮ ᱠᱩᱢᱲᱩᱼᱼ ᱠᱚ ᱵᱚᱛᱚᱨᱟᱜᱼᱟ ᱡᱮ ᱯᱟᱥᱮᱡ ᱨᱟᱱ ᱠᱚᱠᱚ ᱞᱟᱜᱟᱣ ᱠᱷᱟᱡ ᱤᱫᱤᱭᱟᱵᱩᱱ᱾ ᱟᱨ ᱛᱤᱥ ᱠᱚ ᱨᱟᱱ ᱠᱚ ᱞᱟᱜᱟᱣ ᱟᱠᱟᱫᱟ ᱦᱮᱸ ᱟᱨ ᱢᱤᱫ ᱵᱟᱨᱭᱟ ᱨᱟᱱ ᱠᱚᱫᱚ ᱫᱚᱢᱮᱼᱼ ᱥᱚᱣᱟ ᱟᱨ ᱢᱤᱫ ᱵᱟᱨᱭᱟ ᱨᱟᱱ ᱠᱚᱫᱚ ᱵᱟᱝ ᱚᱱᱟ ᱥᱚ ᱨᱮᱦᱚᱸ ᱥᱚ ᱫᱚ ᱥᱚ ᱜᱮᱭᱟ ᱢᱟᱱᱮ ᱩᱱᱟᱹᱜᱼᱼ ᱫᱚ ᱵᱟᱝ ᱥᱚᱣᱟ ᱵᱟᱝ ᱵᱩᱡᱩᱜᱼᱟ ᱡᱩᱫᱤ ᱢᱤᱫ ᱫᱤᱱ ᱢᱟᱲᱟᱝ ᱨᱮ ᱡᱩᱫᱤᱢ ᱞᱟᱜᱟᱣᱼᱼ ᱛᱟ ᱯᱚᱨᱮ ᱫᱤᱱ ᱦᱤᱞᱚᱜ ᱫᱚ ᱵᱟᱢ ᱵᱩᱡᱟ ᱟᱨᱠᱤ᱾ ᱡᱮ ᱨᱟᱱ ᱠᱚ ᱞᱟᱜᱟᱣ ᱟᱠᱟᱫᱟ ᱢᱮᱱᱛᱮ ᱟᱫᱚ ᱚᱱᱮ ᱚᱱᱟ ᱢᱤᱫᱼᱼ ᱢᱤᱫᱴᱮᱱ ᱟᱹᱰᱤ ᱵᱚᱛᱚᱨ ᱛᱟᱦᱮᱱᱟ ᱡᱮ ᱦᱮᱸ ᱡᱩᱫᱤ ᱡᱟᱦᱟᱸ ᱞᱮᱠᱟ ᱜᱮ ᱵᱚᱱ ᱜᱚᱡ ᱡᱮᱢᱚᱱᱼᱼ ᱦᱮᱸ ᱚᱱᱮ ᱚᱱᱟ ᱠᱚᱵᱚᱱ ᱡᱚᱢᱟ᱾ ᱦᱮᱸ ᱟᱨ ᱚᱱᱟ ᱵᱚᱛᱚᱨ ᱛᱮᱦᱚᱸ ᱟᱫᱚ ᱵᱟᱠᱚ ᱤᱫᱤᱭᱟ᱾ ᱟᱪᱷᱟ ᱟᱯᱮ ᱫᱚ ᱦᱩᱲᱩ ᱫᱚᱻ ᱢᱟᱱᱮ ᱢᱤᱫ ᱫᱷᱟᱣ ᱜᱮᱯᱮ ᱵᱚᱨᱥᱟ ᱥᱚᱢᱚᱭ ᱜᱮᱯᱮ ᱪᱟᱥᱟ ᱥᱮ ᱟᱨ ᱥᱤᱛ ᱨᱮᱯᱮ ᱪᱟᱥ ᱛᱟᱦᱮᱱᱟ ᱨᱟᱵᱟᱝᱼᱼ ᱫᱤᱱ ᱨᱮᱦᱚᱸ ᱢᱮᱱᱫᱤᱧ ᱟᱯᱮ ᱫᱚ ᱦᱩᱲᱩ ᱫᱚ ᱚᱱᱟᱼᱼ ᱚᱱᱟ ᱡᱟᱹᱯᱩᱫ ᱫᱤᱱ ᱜᱮᱯᱮ ᱮ ᱪᱟᱥ ᱛᱟᱦᱮᱸᱱᱟ?
ᱩᱱ ᱫᱚ ᱡᱟ. ᱯᱩᱫ ᱫᱤᱱ ᱵᱚᱱ ᱛᱟᱦᱮᱞᱮᱱᱟ ᱵᱟᱭ ᱵᱟᱭᱟᱥ ᱥᱚᱢᱚᱭ ᱱᱚᱶᱟᱼᱼ ᱪᱮᱫ ᱪᱟᱥ ᱜᱤᱭᱟᱞᱮ ᱟᱨ ᱱᱚᱶᱟ ᱱᱚᱶᱟ ᱫᱚ ᱪᱟᱥ ᱦᱩᱭᱩᱜ ᱠᱟᱱᱟ ᱪᱟᱥ ᱦᱩᱭᱩᱜᱼᱟ ᱟᱨ ᱢᱤᱫᱴᱟᱝ ᱫᱚ ᱡᱮᱢᱚᱱᱼᱼ ᱟᱞᱩ ᱟᱞᱩ ᱠᱚ ᱦᱚᱸ ᱠᱚ ᱨᱟᱠᱟᱜ ᱨᱟᱠᱟᱜ ᱜᱚᱫᱚᱜᱼᱟ ᱚᱱᱟ ᱞᱟᱦᱟᱨᱮ ᱛᱚᱠᱷᱚᱱ ᱦᱩᱭᱩᱜ ᱜᱮᱭᱟ᱾ ᱦᱚᱸ ᱪᱮᱫ ᱛᱚᱠᱷᱚᱱ ᱪᱮᱫ ᱵᱟᱝ ᱥᱟᱱᱟ ᱜᱮᱭᱟ ᱯᱩᱥ ᱢᱟᱥ ᱯᱩᱥ ᱢᱟᱥ ᱥᱩᱨ ᱟᱥᱮ?
ᱛᱤᱱ ᱵᱟᱨ ᱦᱩᱲᱩ ᱯᱮ ᱪᱟᱥ ᱛᱟᱦᱮᱱᱟ?
ᱵᱟᱨ ᱫᱷᱟᱣ᱾
ᱵᱟᱨ ᱫᱷᱟᱣ?
ᱦᱚᱭ ᱟᱞᱮ ᱫᱚ ᱱᱟᱢᱟᱞ ᱫᱤᱥᱚᱢ ᱨᱮ
ᱚ ᱵᱟ ᱟᱞᱮ ᱥᱮᱫ ᱫᱚ ᱟᱯᱮ ᱥᱮᱫ ᱫᱚ ᱚᱱᱟᱢ ᱞᱟ. ᱭᱟᱱᱟᱢ ᱥᱟᱞᱟᱢᱟ ᱠᱚ ᱢᱮᱱᱟᱜ ᱛᱟᱯᱮᱭᱟ ᱥᱮ ᱪᱮᱫ?
ᱦᱮᱸ ᱦᱮᱸ ᱥᱟᱵ ᱢᱟᱨᱥᱟᱞ ᱠᱚᱦᱚᱸᱤᱭᱟ. ᱠᱚ ᱢᱮᱱᱟᱜ ᱛᱟᱞᱮᱭᱟ ᱜᱟᱰᱟ ᱠᱚᱦᱚᱸ ᱢᱮᱱᱟᱜᱼᱟ᱾ ᱥᱩᱨ ᱠᱚᱨᱮ ᱜᱮ?
ᱦᱩᱸ ᱟᱞᱮ ᱫᱚ ᱚᱱᱟ ᱦᱚᱜᱼᱚᱭᱼᱼ ᱤᱭᱟᱹ ᱥᱚᱢᱚᱭ ᱜᱮ ᱦᱩᱭᱩᱜ ᱛᱟᱦᱮᱱᱟ ᱡᱟᱦᱟᱱ ᱥᱚᱢᱚᱭ ᱜᱮ᱾ ᱢᱟᱱᱮ ᱵᱚᱨᱥᱟ ᱥᱚᱢᱚᱭ ᱜᱮ ᱦᱚᱭᱚᱜ ᱛᱟᱦᱮᱱᱟ ᱡᱟᱹᱯᱩᱫ ᱫᱤᱱ
ᱦᱚᱭ
ᱡᱟᱹᱯᱩᱫ ᱫᱤᱱ ᱜᱮᱞᱮ ᱪᱟᱥᱟ ᱟᱨ ᱚᱱᱟ ᱫᱷᱚᱨᱚᱱ ᱫᱤᱱ ᱫᱚ ᱵᱟᱝ ᱚᱱᱠᱟ ᱫᱚ ᱫᱟᱜ ᱨᱮᱱᱟᱜ ᱫᱚ ᱵᱟᱹᱱᱩᱜ-ᱟ ᱦᱮᱸ ᱟᱞᱮ ᱫᱚ ᱚᱱᱟ ᱠᱚ ᱢᱤᱫ ᱴᱮᱡ ᱠᱚ ᱞᱟᱣ ᱟᱠᱟᱫ ᱞᱮ ᱚᱸᱰᱮ ᱜᱮ ᱢᱟᱱᱮ ᱚᱱᱠᱟ ᱫᱚ ᱵᱟᱢ ᱪ ᱪᱟᱥ ᱫᱟᱲᱮᱭᱟᱜ-ᱟ ᱟᱨᱠᱤ ᱦᱩᱲᱩ ᱫᱚ ᱥᱮᱵᱽ ᱥᱮᱵᱽ ᱛᱮᱫᱚ
ᱢᱟᱱᱮ ᱰᱷᱮᱨ ᱜᱮ ᱤᱭᱟᱹ ᱧᱚᱜ ᱜᱮᱭᱟ ᱢᱟᱱᱮ ᱛᱟᱦᱞᱮ ᱛᱚᱵᱮ ᱫᱚᱢᱮ ᱩ ᱤᱭᱟᱹ ᱞᱟᱜᱟᱣ ᱢᱮ ᱫᱟᱜ ᱮᱢ ᱞᱟᱜᱟᱣ ᱢᱮ
ᱦᱳᱭ
ᱦᱩᱭᱩᱜᱼᱟ, ᱵᱟᱠᱷᱟᱡ ᱵᱟᱝ ᱦᱩᱭᱩᱜᱼᱟ
ᱦᱳᱭ ᱦᱳᱭ
ᱟᱪᱪᱷᱟ ᱴᱷᱤᱠ ᱜᱮᱭᱟ ᱢᱟ ᱱᱚᱣᱟ
ᱦᱮᱸ ᱛᱚ ᱢᱟ
ᱦᱳᱭ ᱴᱷᱤᱠ ᱜᱮᱭᱟ